ᱦᱟᱞᱳ
ᱦᱮᱸ ᱨᱚᱲ ᱟᱸᱡᱚᱢᱚᱜ ᱠᱟᱱᱟ ᱤᱧᱟᱹᱜ
ᱦᱚᱭ ᱟᱱᱡᱚᱢ ᱚᱜ ᱠᱟᱱᱟ᱾
ᱚᱢ ᱦᱮᱸ ᱡᱚᱦᱟᱨ ᱜᱮ
ᱦᱩᱸ ᱡᱚᱦᱟᱨ ᱜᱮ ᱪᱮᱫ ᱞᱮᱠᱟ ᱱᱟᱯᱟᱭ ᱵᱟᱲᱟ ᱜᱮ ᱛᱚ
ᱦᱮᱸ ᱱᱟᱯᱟᱭ ᱵᱟᱲᱟ ᱜᱮ
ᱦᱩᱸ
ᱟᱵᱤᱱ ᱫᱚ
ᱦᱮᱸ ᱟᱞᱤᱧ ᱱᱟᱯᱟᱭ ᱜᱮ ᱟᱫᱚ ᱠᱤᱫᱩᱵ ᱠᱚ ᱡᱚᱢ ᱵᱟᱲᱟ ᱦᱩᱭ ᱱᱟ
ᱦᱮᱸ ᱡᱚᱢ ᱵᱟᱲᱟ ᱠᱚ ᱦᱩᱭ ᱠᱟᱱᱟ᱾ ᱟᱫᱚ ᱟᱹᱵᱤᱱ ᱟᱜ ᱫᱤᱥᱚᱢ ᱫᱚ ᱚᱠᱟ ᱥᱮᱫ
ᱫᱤᱥᱚᱢ ᱫᱚ ᱱᱚᱛᱮ ᱵᱟᱝᱜᱟᱞ ᱥᱮᱫ
ᱚᱢ
ᱦᱩᱸ ᱟᱵᱮᱱᱟᱜ ᱫᱚ ᱦᱮᱸ ᱟᱫᱚ ᱯᱩᱨᱟᱹ ᱰᱤᱴᱮᱞᱮᱥ ᱛᱚ ᱞᱟᱹᱭ ᱛᱚ ᱵᱟᱝ ᱜᱟᱱᱚᱜᱟ ᱱᱤᱭᱟᱹ ᱨᱮ
ᱦᱳᱭ ᱦᱳᱭ ᱦᱳᱭ ᱦᱳᱭ
ᱦᱳᱭ ᱦᱳᱭ ᱛᱚᱵᱮ ᱟᱫᱚ ᱪᱟᱥ ᱵᱟᱥ ᱯᱮ ᱮᱦᱚᱵ ᱠᱮᱫᱟ ᱥᱮ ᱟᱹᱣᱨᱤ
ᱦᱮᱸ ᱮᱦᱚᱵ ᱵᱟᱲᱟ ᱦᱩᱭ ᱠᱟᱱᱟ ᱱᱚᱜᱼᱚᱭ ᱱᱤᱛᱚᱜ ᱢᱟᱱᱮ ᱛᱚᱞᱟ ᱜᱤᱰᱤ ᱦᱩᱭᱩᱜ ᱠᱟᱱᱟ᱾
ᱦᱩᱸ ᱟᱞᱮ ᱥᱮᱫ ᱫᱚ ᱟᱫᱚᱢ ᱠᱚᱫᱚ ᱛᱚᱞᱟ ᱠᱚᱠᱚ ᱜᱤᱰᱤ ᱵᱟᱲᱟ ᱣᱟᱠᱟᱜᱟ ᱟᱫᱚᱢ ᱠᱚᱫᱚ ᱵᱟᱝ ᱫᱟᱜ ᱜᱮ ᱠᱚ ᱠᱚᱭᱚᱜ ᱦᱚᱨ ᱟᱠᱟᱫᱟ ᱟᱫᱟᱢ ᱦᱚᱲ ᱫᱚ
ᱟᱫᱚ ᱡᱟᱨ ᱡᱮᱢᱚᱱ ᱪᱮᱫ ᱞᱮᱠᱟ ᱠᱷᱮᱛ ᱢᱮᱱᱟᱜ ᱛᱚᱠᱚ ᱚᱱᱟ ᱚᱱᱩᱥᱟᱨ
ᱦᱮᱸ
ᱡᱟᱦᱮᱨ ᱨᱮᱫᱚ ᱛᱷᱚᱲᱟ ᱴᱷᱤᱠ ᱜᱤ ᱞᱚᱥᱚᱜ ᱧᱚᱜ ᱟᱠᱟᱱᱟ ᱛᱚ ᱴᱷᱤᱠ ᱜᱤ ᱩᱱᱠᱩ ᱠᱚ ᱮᱦᱚᱵ ᱟᱫᱚ ᱛᱚᱞᱟ ᱠᱚᱠᱚ ᱜᱤᱰᱤ ᱵᱟᱲᱟ ᱣᱟᱩᱠᱟᱜᱼᱟ ᱟᱨ ᱡᱟᱦᱟᱸᱭᱟᱜ ᱫᱚ ᱛᱟᱭᱚᱢ ᱠᱚ ᱩᱱᱠᱩ ᱫᱚ ᱞᱟᱦᱟ ᱛᱟᱭᱚᱢᱚᱜ ᱜᱮᱭᱟ ᱠᱚ ᱥᱮ ᱛᱷᱚᱲᱟ᱾
ᱦᱳᱭ ᱦᱳᱭ
ᱦᱮᱸ ᱛᱚ ᱟᱫᱚ ᱪᱟᱥ ᱵᱟᱥ ᱫᱚ ᱟᱯᱮ ᱯᱮ ᱫᱚᱦᱚ ᱠᱟᱜ ᱜᱮᱭᱟ ᱛᱚ
ᱦᱮᱸ ᱫᱚᱦᱚ ᱠᱟᱫ ᱜᱮᱭᱟᱞᱮ᱾
ᱦᱮᱸ ᱟᱪᱪᱷᱟ ᱚᱱᱛᱮ ᱫᱚ ᱛᱤᱱᱟᱹᱜ ᱨᱚᱠᱚᱢ ᱯᱮ ᱛᱤᱱᱟᱹᱜ ᱨᱚᱠᱚᱢ ᱪᱟᱣᱞ ᱫᱚ ᱯᱮ ᱪᱟᱥ ᱚᱱᱛᱮ ᱫᱚ
ᱩ ᱛᱤᱹᱱᱟᱜ ᱨᱚᱠᱚᱢ ᱪᱟᱣᱞᱮ ᱦᱮᱸ ᱵᱟᱨ ᱯᱮ ᱨᱚᱠᱚᱢ ᱪᱟᱣᱞᱮ ᱠᱚ ᱪᱟᱥ ᱵᱟᱲᱟᱭ ᱜᱮᱭᱟ᱾
ᱟᱪᱪᱷᱟ ᱟᱞᱮ ᱥᱮᱫ ᱫᱚ ᱫᱚᱢᱮ ᱨᱚᱠᱚᱢ ᱪᱟᱣᱞᱤ ᱜᱮᱠᱚ ᱪᱟᱥ ᱵᱟᱥ ᱟᱛᱚ
ᱦᱮᱸ
ᱱᱚᱛᱮ ᱫᱚ ᱠᱮᱱᱮᱞ ᱨᱮᱭᱟᱜ ᱫᱟᱜ ᱨᱮᱭᱟᱜ ᱥᱩᱵᱤᱫᱷᱟ ᱠᱚ ᱮᱢ ᱠᱟᱜ ᱠᱚᱣᱟ ᱠᱚ ᱟᱫᱚ ᱚᱱᱟᱛᱮ ᱢᱟᱱᱮ ᱵᱷᱟᱜᱤ ᱪᱟᱥ ᱫᱚ ᱵᱷᱟᱜᱤ ᱜᱤ ᱦᱩᱭᱩᱜᱼᱟ᱾ ᱵᱚᱪᱚᱨ ᱨᱮ ᱵᱟᱨ ᱫᱷᱟᱣ ᱪᱟᱥ ᱦᱩᱭᱩᱜᱼᱟ ᱱᱚᱛᱮ ᱫᱚ
ᱚ
ᱵᱟᱨ ᱫᱷᱟᱣ ᱦᱮᱸ ᱵᱟᱨ ᱫᱷᱟᱣ ᱢᱟᱱᱮ ᱥᱩᱫᱷᱩ ᱦᱩᱲᱩ ᱪᱟᱣᱞᱤ ᱜᱤ ᱵᱟᱨ ᱫᱷᱟᱣ ᱟᱨ ᱟᱹᱞᱩ ᱯᱮᱭᱟᱡᱽ ᱢᱟ ᱢᱮᱱᱟᱜ ᱜᱤ ᱢᱟᱱᱮ ᱵᱚᱪᱷᱚᱨ ᱨᱮ ᱥᱟᱨᱟ ᱵᱚᱪᱚᱨ ᱜᱤ ᱢᱟᱱᱮ ᱪᱟᱥ ᱛᱤᱜᱤ ᱛᱟᱦᱮᱱᱟ ᱡᱮᱢᱚᱱ ᱱᱚᱜ-ᱚᱭ ᱱᱤᱛᱚᱜ ᱪᱟᱵᱟᱜ ᱟᱦᱟᱸᱜ ᱪᱟᱥ ᱦᱟᱸᱜ ᱦᱩᱲᱩ ᱠᱚ ᱜᱮᱜ ᱵᱟᱲᱟ ᱠᱮᱜ ᱜᱮᱠᱚ ᱟᱫᱚ ᱛᱟᱯᱚᱨ ᱦᱟᱸᱜ ᱟᱹᱞᱩ ᱠᱚᱠᱚ ᱞᱟᱜᱟᱣᱟ ᱠᱚ ᱟᱹᱞᱩ ᱟᱹᱞᱩ ᱯᱮᱭᱟᱡᱽ ᱠᱚ ᱦᱮᱸ ᱨᱚᱦᱚᱭ ᱜᱤ ᱟᱨ ᱛᱟᱯᱚᱨ ᱱᱚᱛᱮ ᱫᱚ ᱪᱟᱣᱞᱮ ᱫᱚ ᱡᱮᱢᱚᱱ ᱪᱮᱫ ᱞᱮᱠᱟ ᱵᱤᱨᱤᱭᱟᱱᱤ ᱫᱚᱵᱮᱱ ᱵᱟᱵᱟᱭ ᱠᱟᱜ ᱜᱮᱭᱟ ᱵᱤᱨᱤᱭᱟᱱᱤ ᱪᱟᱣᱞᱤ ᱟᱸ ᱛᱟᱯᱚᱨ ᱯᱷᱨᱟᱭ ᱨᱮᱥ ᱪᱟᱣᱞᱤ ᱯᱷᱤᱨ ᱜᱳᱵᱤᱱᱫᱽ ᱵᱷᱳᱜ ᱪᱟᱣᱰᱤ
ᱦᱮᱸ
ᱟᱨ ᱯᱷᱤᱨ ᱥᱚᱨᱱᱚ ᱞᱚᱜᱩ ᱢᱟ ᱢᱮᱱᱟᱜ ᱜᱮ
ᱦᱮᱸ
ᱥᱚᱨᱱᱚ ᱨᱮᱦᱚᱸ ᱫᱚᱢᱮᱜᱟᱱ ᱵᱷᱟᱜᱽ ᱢᱮᱱᱟᱜᱼᱟ᱾ ᱞᱳᱜᱳ ᱨᱮᱦᱚᱸ ᱫᱚᱢᱮᱜᱟᱱ ᱵᱷᱟᱜᱽ ᱢᱮᱱᱟᱜᱼᱟ᱾ ᱛᱚ ᱡᱟᱨᱮ ᱡᱮᱢᱚᱱ ᱞᱟᱜᱟᱣᱟᱠᱚ ᱡᱟᱦᱟᱸᱴᱟᱜ ᱡᱟᱦᱟᱸ ᱥᱩᱵᱤᱫᱷᱟ᱾ ᱥᱚᱵᱽ ᱨᱮᱠᱚᱢ ᱥᱩᱵᱽ ᱨᱚᱠᱚᱢ ᱠᱚ ᱪᱟᱣᱞᱤ ᱠᱚ ᱪᱟᱥ ᱠᱚ ᱪᱟᱥ ᱦᱮᱸ
ᱟᱞᱮ ᱫᱚ ᱚᱱᱟ ᱥᱚᱵᱽᱡᱤ ᱠᱚᱜᱮ ᱡᱟᱹᱥᱛᱤ ᱞᱮ ᱪᱟᱥ ᱵᱟᱲᱟᱭ ᱜᱮᱭᱟ ᱦᱩᱲᱩ ᱫᱚ ᱩᱱᱟᱹᱜ ᱫᱚ ᱵᱟᱞᱮ ᱪᱟᱥ ᱜᱮᱭᱟ ᱦᱩᱲᱩ ᱫᱚ ᱵᱚᱪᱷᱚᱨ ᱨᱮ ᱢᱤᱫ ᱫᱷᱟᱣ ᱞᱮ ᱪᱟᱥ ᱜᱮᱭᱟ ᱟᱨ ᱵᱟᱫᱽ ᱵᱟᱹᱠᱤ ᱥᱚᱢᱚᱭ ᱫᱚ ᱥᱚᱵᱽᱡᱤ ᱠᱚᱜᱮᱞᱮ ᱪᱟᱥ ᱜᱮᱭᱟ᱾
ᱦᱩᱸ ᱦᱮᱸ ᱟᱞᱮ ᱥᱮᱫ ᱥᱚᱵᱽᱡᱤ ᱢᱚᱫᱽᱫᱷᱮ ᱫᱚ ᱟᱞᱩ ᱯᱮᱸᱭᱟᱡᱽ ᱫᱚ ᱟᱹᱰᱤ ᱡᱟᱹᱥᱛᱤ ᱜᱮ ᱟᱨᱚ ᱚᱱᱟ ᱢᱟ ᱠᱷᱮᱛᱨᱮ ᱟᱨ ᱚᱲᱟᱜ ᱠᱚᱨᱮ ᱫᱚ ᱵᱟᱲᱜᱮ ᱠᱚᱨᱮ ᱫᱚ ᱦᱚᱛᱚᱫ ᱠᱚ ᱞᱟᱲᱟᱣ ᱢᱮᱱᱟᱜ ᱟᱠᱟᱫᱟ ᱚᱲᱟᱜ ᱨᱮᱜᱮ ᱢᱟ ᱠᱟᱱᱴᱷᱟᱲ ᱫᱟᱨᱮ ᱢᱟ ᱢᱮᱱᱟᱜ ᱜᱮ ᱯᱷᱤᱨ ᱟᱨᱚ ᱠᱷᱟᱰᱟ ᱟᱲᱟᱜ ᱠᱚ ᱤᱭᱟᱹ ᱟᱲᱟᱜ ᱠᱚ ᱡᱟᱦᱟᱸ ᱟᱲᱟᱜ ᱢᱮᱱᱟᱜ ᱯᱟᱞᱚᱱ ᱟᱲᱟᱜ ᱞᱟᱜᱟᱣ ᱢᱮᱱᱟᱜ ᱡᱟᱨ ᱡᱮᱢᱚᱱ ᱯᱷᱮᱢᱞᱤ ᱡᱟᱦᱟᱸᱴᱟᱜ ᱥᱩᱵᱤᱫᱟ ᱠᱚ ᱵᱩᱡᱽ ᱫᱟ᱾ ᱚᱱᱟ ᱚᱱᱟ ᱠᱚ ᱥᱚᱵᱽᱡᱤ ᱠᱚᱠᱚ ᱞᱟᱜᱟᱣ ᱟᱠᱟᱜᱼᱟ᱾
ᱦᱮᱸ
ᱦᱮᱸ ᱟᱫᱚ ᱟᱪᱪᱷᱟ ᱚᱱᱛᱮ ᱯᱳᱞᱴᱨᱤ ᱯᱷᱟᱨᱢ ᱢᱮᱱᱟᱜᱼᱟ ᱠᱤ ᱟᱯᱮ ᱥᱮ?
ᱦᱮᱸ ᱢᱮᱱᱟᱜ ᱜᱮᱭᱟ᱾
ᱢᱮᱱᱟᱜ ᱜᱮᱭᱟ᱾
ᱟᱞᱮ ᱟ ᱟᱞᱮᱭᱟᱜ ᱜᱮ ᱢᱮᱱᱟᱜᱼᱟ ᱯᱳᱞᱴᱨᱤ ᱯᱷᱟᱨᱢ ᱫᱚ᱾
ᱦᱮᱸ ᱛᱚ ᱯᱳᱞᱴᱨᱤ ᱯᱷᱟᱨᱢ ᱱᱚᱛᱮ ᱦᱚᱸ ᱟᱹᱰᱤ ᱡᱳᱨ ᱜᱮ ᱡᱟᱹᱥᱛᱤ ᱪᱟᱹᱞᱩᱜ ᱠᱟᱱᱟ ᱯᱳᱞᱴᱨᱤ ᱯᱷᱟᱨᱢ ᱦᱚᱸ᱾ ᱟᱫᱚᱢ ᱦᱚᱲ ᱫᱚ ᱯᱳᱞᱴᱨᱤ ᱯᱷᱚᱨᱢ ᱵᱮᱡᱱᱮᱥ ᱫᱟᱠᱚ᱾
ᱦᱳᱭ
ᱦᱮᱸ ᱤᱱᱠᱟᱢ ᱛᱚ ᱡᱚᱨᱩᱨᱤ ᱠᱟᱱ ᱜᱮᱭᱟ ᱡᱮᱨᱚᱠᱚᱢ ᱫᱟᱢ ᱠᱤᱢᱟᱛ ᱠᱚ ᱵᱟᱹᱲᱛᱤᱜ ᱠᱟᱱᱟ ᱡᱤᱱᱤᱥ ᱨᱮᱭᱟᱜ ᱛᱚ ᱡᱟᱦᱟᱸᱱᱟᱜ ᱛᱚ ᱢᱚᱸᱡᱽ ᱛᱮ ᱚᱱᱟ ᱠᱚ ᱵᱩᱡᱽ ᱠᱟᱛᱮ ᱠᱚ ᱟᱫᱚᱢ ᱦᱚᱲ ᱫᱚᱠᱚ ᱚᱱᱟ ᱯᱷᱟᱨᱢ ᱠᱚᱠᱚ ᱵᱮᱱᱟᱣ ᱟᱠᱟᱫᱟ᱾
ᱦᱳᱭ ᱦᱳᱭ
ᱦᱮᱸ ᱯᱚᱞᱴᱤᱨᱤ ᱯᱷᱟᱢ ᱫᱚ ᱴᱷᱤᱠ ᱴᱷᱟᱠ ᱵᱷᱟᱹᱜᱤ ᱜᱮ ᱦᱩᱸ
ᱦᱮᱸ
ᱦᱮᱸ ᱞᱟᱹᱭᱵᱮᱱ
ᱦᱮᱸ ᱞᱟᱹᱭᱫᱟᱹᱧ ᱟᱹᱵᱤᱱ ᱫᱚ ᱪᱮᱫ ᱠᱚᱵᱤᱱ ᱪᱤᱠᱟᱹᱭ ᱜᱮᱭᱟ᱾
ᱟᱹᱞᱤᱧ ᱫᱚ ᱵᱟᱠᱤ ᱚᱲᱟᱜ ᱠᱚᱨᱮ ᱫᱚ ᱡᱟᱦᱟᱸᱱᱟᱜ ᱜᱮ ᱢᱮᱱᱟᱜᱼᱟ ᱚᱲᱟᱜ ᱠᱚᱨᱮᱱᱟᱜ ᱠᱟᱹᱢᱤ ᱟᱹᱞᱤᱧ ᱫᱚ ᱰᱤᱡᱤᱴᱟᱞ ᱠᱟᱹᱢᱤᱤ ᱨᱮᱜᱮ‌
ᱚ ᱟᱪᱪᱷᱟ
ᱦᱮᱸ ᱚᱱᱞᱟᱹᱭᱤᱱ ᱣᱟᱨᱠ ᱡᱟᱦᱟᱸ ᱡᱟᱠᱮ ᱵᱚᱞᱮ ᱦᱮᱸ ᱚᱱᱟ ᱠᱚᱜᱮ ᱠᱟᱹᱢᱤ ᱦᱩᱭᱩᱜ ᱛᱮ ᱚᱱᱟ ᱠᱚ ᱢᱟᱫᱽᱫᱷᱚᱢ ᱛᱮᱜᱮ ᱦᱮᱸ
ᱚ
ᱛᱚᱵᱮ ᱟᱫᱚ ᱚᱱᱛᱮ ᱟᱯᱮ ᱥᱮᱫ ᱫᱚ ᱪᱮᱫ ᱞᱮᱠᱟ᱾ ᱢᱟᱱᱮ ᱰᱟᱠᱛᱟᱨ ᱠᱚ ᱟᱵᱩ ᱟᱵᱩ ᱦᱚᱲ ᱥᱚᱢᱟᱡᱽ ᱨᱮᱱ ᱰᱟᱠᱛᱟᱨ ᱠᱚᱠᱚ ᱢᱮᱱᱟᱜ ᱠᱚᱣᱟ ᱥᱮ ᱵᱟᱪᱩᱜ ᱢᱮᱱᱟᱜ ᱦᱮᱸ ᱛᱟᱦᱮᱸ ᱞᱮᱱᱠᱷᱟᱡ ᱜᱮ ᱵᱷᱟᱹᱜᱤ ᱟᱵᱚ ᱛᱚᱵᱮ ᱛᱚ ᱟᱵᱚ ᱦᱚᱲ ᱫᱚ ᱧᱮᱞ ᱧᱮᱞ ᱠᱚᱣᱟᱵᱮᱱ ᱢᱟᱱᱮ ᱵᱟᱝᱠᱚ ᱞᱟᱹᱭ ᱫᱟᱲᱮᱭᱟᱜ᱾ ᱡᱚᱞᱫᱤ ᱟᱫᱚ ᱦᱚᱲ ᱫᱟᱜ ᱰᱟᱠᱛᱟᱨ ᱠᱚ ᱛᱟᱦᱮᱱᱟᱠᱚ ᱟᱫᱚ ᱢᱚᱸᱡᱽ ᱛᱮᱠᱚ ᱞᱟᱹᱭ ᱫᱟᱲᱮᱭᱟᱜᱼᱟ ᱾
ᱦᱮᱸ
ᱵᱮ ᱡᱷᱤᱡᱟᱹᱠ ᱢᱟᱱᱮ ᱵᱟᱝᱠᱚ ᱞᱟᱡᱟᱜᱼᱟ ᱥᱮ ᱵᱟᱝᱠᱚ ᱵᱚᱛᱚᱨᱚᱜᱼᱟ ᱞᱟᱹᱭᱛᱮ ᱾ ᱟᱨ ᱵᱟᱠᱷᱟᱡ ᱫᱚ ᱦᱟᱱᱮ ᱰᱟᱠᱛᱟᱨ ᱴᱷᱮᱡ ᱮ ᱪᱟᱞᱟᱣᱱᱟ ᱵᱟᱭ ᱨᱚᱲ ᱫᱟᱲᱮᱜ ᱟᱥᱮ ᱨᱟᱲ ᱢᱚᱡᱽ ᱛᱮ ᱵᱟᱭ ᱵᱟᱲᱟᱭᱟ ᱾
ᱦᱮᱸ
ᱟᱫᱚ ᱦᱟᱱᱛᱮ ᱢᱚᱸᱡᱽ ᱛᱮ ᱵᱟᱭ ᱞᱟᱹᱭ ᱤᱫᱮ ᱠᱷᱟᱡᱫᱚ ᱦᱟᱱᱮ ᱨᱟᱱ ᱦᱚᱸ ᱚᱱᱠᱟ ᱜᱮ ᱮᱢᱟᱫᱮ ᱜᱮ ᱾ ᱮᱫ ᱰᱟᱠᱛᱟᱨ ᱛᱚ ᱮᱢᱚᱱ ᱠᱟᱱᱟ? ᱢᱚᱸᱡᱽ ᱛᱮ ᱡᱚᱛᱚᱠᱷᱚᱱ ᱵᱟᱢ ᱞᱟᱹᱭ ᱟᱭᱟ ᱛᱚ ᱩᱱᱤ ᱨᱟᱱ ᱪᱮᱠᱟ ᱛᱮ ᱢᱚᱸᱡᱽ ᱛᱮ ᱮᱢᱚᱜᱼᱟ ᱾
ᱦᱚᱭ ᱦᱚᱭ
ᱟᱵᱮᱱᱟᱜ ᱥᱚᱢᱚᱥᱥᱟ ᱛᱚ ᱵᱟᱭ ᱵᱩᱡ ᱫᱟᱲᱮᱭᱟᱜᱼᱟ ᱥᱮ ᱾
ᱦᱮᱸ
ᱚᱱᱟᱛᱮ ᱞᱟᱹᱭ ᱦᱚᱸ ᱡᱟᱹᱨᱩᱲᱤ ᱠᱟᱱᱟ ᱛᱚ ᱟᱵᱚ ᱦᱚᱲ ᱰᱟᱠᱛᱟᱨ ᱠᱚᱠᱚ ᱡᱩᱫᱤ ᱠᱚ ᱛᱟᱦᱮᱱᱟ ᱛᱟᱦᱞᱮ ᱴᱷᱤᱠ ᱟᱜ ᱛᱚ ᱟᱹᱰᱤ ᱜᱟᱱ ᱜᱮ ᱢᱮᱱᱟᱜ ᱠᱚᱣᱟ ᱦᱚᱲ ᱰᱟᱠᱛᱟᱨ ᱱᱚᱛᱮ ᱦᱚᱸ ᱾ ᱟᱫᱚ ᱩᱱᱠᱩ ᱦᱚᱸ ᱴᱟᱣᱩᱱ ᱨᱮ ᱛᱟᱦᱮᱸ ᱛᱟᱦᱮᱸ ᱛᱮ ᱧᱮᱞ ᱵᱟᱝᱠᱩ ᱧᱮᱞ ᱦᱚᱪᱚ ᱠᱚᱣᱟ ᱡᱮ ᱦᱚᱲ ᱠᱟᱱᱟ ᱠᱚ ᱾
ᱦᱚᱭ
ᱟᱫᱚ ᱧᱩᱛᱩᱢ ᱨᱮᱜᱮ ᱵᱚᱱ ᱵᱩᱡ ᱠᱚᱣᱟ ᱡᱮ ᱟᱪᱪᱷᱟ ᱩᱱᱤ ᱫᱚ ᱦᱚᱲ ᱰᱟᱠᱛᱟᱨ ᱾
ᱦᱮᱸ
ᱦᱩᱸ
ᱠᱤᱪᱷᱩ ᱜᱟᱱ ᱦᱚᱲ ᱰᱟᱠᱛᱟᱨ ᱢᱟ ᱢᱮᱱᱟᱜ ᱠᱚᱣᱟ ᱩᱱ ᱠᱩ ᱢᱟᱱᱮ ᱥᱟᱱᱛᱟᱲ ᱨᱚᱲ ᱜᱮ ᱵᱟᱠᱚ ᱵᱟᱲᱟᱭᱟ ᱟᱹᱰᱤ ᱦᱚᱲ ᱾ ᱟᱹᱰᱤᱜᱟᱱ ᱢᱮᱱᱟᱜ ᱠᱚᱜᱮᱭᱟ ᱱᱚᱝᱠᱟ ᱾
ᱚᱱᱠᱟ ᱜᱮ ᱟᱫᱚᱢ ᱡᱮᱢᱚᱱ ᱟᱞᱮ ᱨᱮᱱ ᱯᱷᱮᱢᱮᱞᱤ ᱠᱤᱪᱷᱩ-ᱠᱤᱪᱷᱩ ᱢᱮᱱᱟᱜ ᱠᱚᱣᱟ ᱾ ᱮᱯᱚᱨᱮ ᱢᱟᱱᱮ ᱴᱟᱣᱩᱱ ᱨᱮ ᱛᱟᱦᱮᱸ ᱦᱮᱣᱟ ᱾ ᱟᱫᱚ ᱦᱮᱣᱟ ᱠᱟᱨᱚᱱ ᱛᱮ ᱟᱫᱚ ᱦᱚᱲ ᱛᱮᱫᱚ ᱟᱫᱚ ᱵᱟᱭ ᱨᱚᱲ ᱢᱟᱱᱮ ᱵᱟᱭ ᱨᱚᱲ ᱫᱟᱲᱮᱜ ᱾
ᱦᱮᱸ ᱦᱮᱸ
ᱢᱟᱱᱮ ᱨᱚᱲ ᱟᱭ ᱛᱚ ᱢᱚᱡᱽ ᱛᱮ ᱵᱟᱭ ᱵᱟᱭ ᱩᱪᱪᱟᱨᱚᱱ ᱫᱟᱲᱮᱭᱟᱜ-ᱟ ᱾ ᱟᱫᱚ ᱦᱚ ᱦᱚᱲ ᱜᱮ ᱦᱚᱲ ᱛᱮ ᱵᱟᱝ ᱠᱚ ᱨᱚᱲᱟ ᱾ ᱟᱫᱚ ᱚᱱᱮ ᱡᱮ ᱦᱮᱣᱟᱭᱮᱱᱟ ᱦᱚᱲ ᱛᱮ ᱵᱟᱝ ᱨᱚᱲ ᱨᱮᱭᱟᱜ ᱟᱫᱚ ᱚᱱᱟ ᱫᱚ ᱦᱮᱣᱟ ᱞᱮᱠᱷᱟᱱ ᱛᱟᱦᱮᱸᱭᱮᱱᱟ ᱾
ᱦᱮᱸ
ᱦᱩᱸ ᱟᱫᱚ ᱛᱟᱦᱚᱞᱮ ᱚᱱᱛᱮ ᱫᱚ ᱪᱮᱫ ᱞᱮᱠᱟ? ᱥᱤᱫᱩ ᱠᱟᱹᱱᱩ ᱢᱟ ᱟᱨ ᱜᱟᱯᱟ ᱵᱟᱫ ᱢᱮᱭᱟᱝ ᱦᱟᱸᱜ ᱾ ᱜᱟᱯᱟ ᱵᱟᱫ ᱢᱮᱭᱟᱝ ᱪᱮ ᱮᱜᱟᱨᱳᱴᱟ ᱢᱟ ᱟᱹᱣᱨᱤ ᱵᱟᱡᱟᱜ-ᱟ ᱾
ᱦᱮᱸ
ᱛᱚ ᱛᱟᱦᱚᱞᱮ ᱪᱮᱫ ᱥᱟᱯᱲᱟᱣ ᱠᱚ ᱦᱩᱭ ᱠᱟᱱᱟ?
ᱦᱮᱸ ᱢᱟᱱᱮ ᱟᱞᱮ ᱟᱛᱳ ᱨᱮᱫᱚ ᱵᱷᱟᱜᱤ ᱠᱚ ᱢᱟᱱᱟᱣ ᱢᱟᱱᱟᱣ ᱜᱮᱭᱟ ᱚᱱᱟ ᱦᱩᱞ ᱢᱟᱦᱟ ᱫᱚ ᱾
ᱨᱚᱲ ᱠᱟᱴᱤᱡ ᱟᱥᱛᱮ ᱟᱡᱚᱢᱚᱜ‍
ᱱᱤᱛᱚᱜ ᱴᱷᱤᱠ ᱜᱮ ᱟᱸᱡᱚᱢᱚᱜ ᱠᱟᱱᱟ? ᱮ ᱟᱞᱮ ᱟᱹᱛᱩ ᱨᱮᱫᱚ ᱢᱟᱱᱮ ᱴᱷᱤᱠ ᱠᱚ ᱢᱟᱱᱟᱣᱟ ᱢᱟᱱᱮ ᱵᱷᱟᱹᱜᱮ ᱞᱮᱠᱟ ᱛᱮᱠᱚ ᱢᱟᱱᱟᱣ ᱜᱮᱭᱟ ᱚᱱᱟ ᱦᱩᱞ ᱢᱟᱦᱟ ᱫᱚ ᱾
ᱦᱮᱸ ᱟᱫᱚ ᱪᱮᱫ ᱠᱚ ᱦᱩᱭᱩᱜᱼᱟ ᱯᱨᱳᱜᱨᱟᱢ ᱠᱚ ᱱᱟᱭᱤᱴ ᱯᱨᱳᱜᱨᱟᱢ ᱠᱚ ᱡᱟᱦᱟᱱᱟᱜ
ᱯᱨᱳᱜᱨᱟᱢ ᱠᱚᱫᱚ ᱚᱱᱠᱟ ᱫᱚ ᱪᱮᱫ ᱦᱚᱸ ᱵᱟᱝ ᱦᱩᱭᱩᱜ ᱜᱮᱭᱟ ᱚᱱᱟ ᱥᱤᱫᱩ ᱠᱟᱱᱩᱭᱟᱜ ᱢᱚ ᱨᱛᱤ ᱠᱚᱨᱮ ᱵᱟᱦᱟ ᱢᱟᱞᱟ ᱟᱨᱟᱣ ᱠᱚᱜᱮ ᱾ ᱟᱨ ᱠᱤᱪᱷᱩ ᱵᱚᱠᱛᱤᱛᱟ ᱚᱱᱟᱹ ᱠᱚ ᱾
ᱟᱨ ᱚᱱᱠᱟ ᱡᱟᱦᱟᱸᱱᱟᱜ ᱯᱨᱳᱜᱮᱨᱟᱢ ᱠᱚᱫᱚ ᱦᱚᱭ ᱜᱮ
ᱦᱮᱸ, ᱟᱞᱮ ᱥᱮᱫ ᱫᱚ ᱠᱷᱟᱹᱞᱤ ᱵᱚᱞ ᱮᱱᱮᱡ ᱛᱮᱠᱚ ᱫᱚᱦᱚ ᱠᱟᱜᱼᱟ ᱾ ᱟᱨ ᱮᱢᱱᱤ ᱫᱚ ᱮᱢᱱᱤ ᱠᱤᱪᱷᱩ ᱫᱚ ᱵᱟᱝ ᱦᱩᱭᱩᱜᱼᱟ ᱡᱟᱦᱟᱸ ᱾ ᱵᱚᱸᱜᱟ ᱵᱩᱨᱩ ᱯᱩᱡᱟᱹ ᱯᱟᱴ ᱨᱮ ᱚᱱᱟ ᱢᱟ ᱥᱩᱨᱩ ᱨᱮᱜᱮ ᱦᱩᱭᱮᱱ ᱜᱮ ᱟᱨ ᱠᱷᱹᱥᱤ ᱠᱟᱹᱴᱤᱡ ᱥᱮᱛᱟᱜ ᱠᱷᱚᱡ ᱟᱹᱭᱩᱵ ᱫᱷᱟᱹᱵᱤᱡ ᱵᱚᱞ ᱮᱱᱮᱡ ᱠᱚ ᱫᱚᱦᱚ ᱠᱟᱜᱼᱟ ᱠᱟᱨᱚᱱ ᱚᱱᱟ ᱫᱤᱱ ᱛᱚ ᱥᱚᱵᱨ ᱠᱟᱹᱢᱤ ᱠᱚᱦᱚᱸ ᱵᱟᱝ ᱠᱚ ᱪᱟᱞᱟᱜᱼᱟ ᱠᱚᱥᱚᱵ ᱚᱲᱟᱜ ᱨᱮᱜᱮ ᱠᱚ ᱛᱟᱦᱮᱱᱟᱠᱚ ᱟᱫᱚ, ᱚᱱᱟ ᱵᱚᱞ ᱮᱱᱮᱡ ᱠᱚ ᱫᱚᱦᱚ ᱠᱟᱜᱼᱟ ᱠᱚ ᱤᱱᱟᱹ ᱠᱷᱟᱡ ᱥᱟᱨᱟᱫᱤᱱ ᱢᱟᱱᱮ ᱚᱱᱟ ᱨᱮᱜᱤ ᱴᱟᱭᱤᱢ ᱯᱟᱨᱚᱢᱮᱱ ᱜᱤ ᱵᱟᱠᱷᱟ ᱵᱳᱨ ᱜᱮᱠᱚ ᱵᱩᱡᱟ ᱥᱮ ᱠᱟᱹᱢᱤ ᱨᱮ ᱪᱟᱞᱟᱜ ᱦᱮᱣᱟ ᱦᱚᱲ
ᱦᱮᱸ ᱦᱮᱸ,
ᱦᱮᱸ ᱟᱫᱚ ᱵᱟᱥ ᱟᱫᱚ, ᱵᱮᱥ ᱚᱱᱟ ᱵᱚᱞ ᱮᱱᱮᱡ ᱛᱮᱜ ᱜᱮ ᱦᱩᱭᱩᱜᱼᱟ ᱱᱟᱭᱤᱴ ᱯᱨᱳᱜᱨᱟᱢ ᱠᱚᱫᱚ ᱵᱟᱝ ᱦᱩᱭᱩᱜᱼᱟ ᱾ ᱟᱫᱚ ᱟᱫᱚᱢ ᱡᱟᱭᱜᱟ ᱨᱮ ᱟᱸᱡᱚᱢᱚᱜ, ᱱᱟᱭᱤᱴ ᱯᱨᱳᱜᱨᱟᱢ ᱦᱚᱸᱠᱚ ᱫᱚᱦᱚ ᱵᱟᱲᱟᱭᱮᱜᱼᱟ ᱥᱤᱫᱩ ᱠᱟᱹᱱᱦᱩ ᱫᱤᱱ ᱦᱚᱸ ᱚᱱᱟ ᱫᱚ ᱾ ᱠᱚ ᱟᱸᱡᱚᱢᱚᱜ ᱠᱟᱱᱟ ᱱᱟᱤᱴ ᱯᱨᱳᱜᱨᱟᱢ ᱫᱚ ᱢᱟᱱᱮ ᱡᱟᱦᱟᱸ ᱮᱱᱮᱡ ᱥᱮᱨᱮᱧ ᱫᱚᱢᱮ ᱨᱟᱹᱥᱠᱟᱹ, ᱚᱱᱟ ᱫᱚ ᱵᱟᱝ ᱤᱭᱟᱹ ᱜᱮ ᱴᱷᱤᱠᱟ ᱦᱳᱭ ᱥᱮ ᱵᱟᱝ,
ᱦᱳᱭ ᱦᱳᱭ ᱮᱠᱫᱚᱢ ᱮᱠᱫᱚᱢ ᱾
ᱦᱮᱸ ᱠᱚᱱ ᱱᱤᱭᱟᱹ ᱫᱚ ᱫᱤᱱ ᱜᱩᱱ ᱠᱷᱟᱹᱞᱤ ᱫᱤᱥᱟᱹᱭ ᱫᱟᱵᱚᱱ ᱤᱥᱢᱚᱨᱚᱱ ᱫᱤᱱ ᱦᱤᱥᱟᱹᱵ, ᱛᱮᱵᱚᱱ ᱢᱟᱱᱟᱣᱫᱟ ᱢᱟᱱᱟᱣ ᱫᱟᱠᱚ, ᱥᱚᱵ ᱦᱚᱲ ᱜᱮ ᱛᱚ ᱚᱱᱟᱛᱮ ᱚᱱᱠᱟ ᱫᱚ, ᱤᱧ ᱨᱤᱱ ᱫᱚ ᱢᱚᱱᱮ ᱮᱱᱮ ᱡᱟᱦᱟᱸ ᱟᱸᱡᱚᱢᱚᱜ ᱠᱟᱱᱟ ᱡᱮ ᱫᱚ ᱵᱟᱲᱟᱭ ᱵᱟᱝ ᱛᱟᱦᱮᱸ ᱠᱟᱱᱟ ᱱᱤᱭᱟᱹᱠᱚ ᱵᱟᱨᱮ ᱨᱮᱫᱚ ᱡᱮ ᱠᱚᱨᱮ ᱢᱟᱱᱮ ᱛᱤᱨᱤᱥᱮ ᱡᱩᱱ ᱫᱤᱱ ᱫᱚ ᱢᱟᱱᱮ ᱩᱱᱟᱹᱜ ᱮᱱᱮᱡ ᱥᱮᱨᱮᱧ ᱠᱚ ᱦᱩᱭᱩᱜᱼᱟ ᱟᱫᱚ ᱚᱱᱟ ᱮᱯ ᱢᱟᱫᱷᱚᱢ ᱛᱮᱜᱮ ᱨᱚᱯᱚᱲ ᱨᱚᱯᱚᱲ ᱛᱮ ᱵᱩᱡᱩᱜ ᱠᱟᱱᱟ ᱡᱮ ᱚᱣ ᱚᱠᱟ ᱡᱟᱭᱜᱟ ᱠᱚᱨᱮ ᱪᱮᱫᱞᱮᱠᱟ ᱦᱩᱭᱩᱜ ᱠᱟᱱᱟ ᱯᱨᱳᱜᱮᱨᱟᱢ ᱠᱚ
ᱦᱮᱸ ᱦᱮᱸ
ᱦᱮᱸ ᱟᱫᱚ ᱩᱱᱠᱩ ᱦᱚᱸᱠᱚ ᱢᱮᱱᱫᱟ, ᱫᱚ ᱵᱟᱝ ᱚᱱᱮ ᱢᱟᱱᱮ ᱧᱤᱫᱟᱹ ᱚᱱᱟ ᱫᱤᱱ ᱫᱚ ᱱᱟᱭᱤᱴ ᱯᱨᱳᱜᱨᱟᱢ ᱠᱚ ᱫᱚᱦᱚ ᱫᱚ ᱩᱪᱤᱛ ᱫᱚ ᱵᱟᱝ ᱠᱟᱱᱟ ᱾ ᱮᱱᱮᱡ ᱥᱮᱨᱮᱧ ᱢᱩᱱᱟᱹᱜ ᱫᱚ ᱦᱮᱸ ᱮᱴᱟᱜ ᱫᱤᱱ ᱟᱨᱦᱚ ᱫᱤᱱ ᱦᱚᱸ ᱢᱮᱱᱟᱜ ᱠᱟᱫᱟ ᱚᱱᱟ ᱫᱤᱱ ᱵᱚᱨᱚᱢ ᱫᱚᱦᱚᱦᱚᱪᱚᱣᱟᱱ ᱠᱚ, ᱦᱩᱸ ᱾
ᱦᱮᱸ ᱟᱞᱮ ᱟᱞᱮ ᱚᱱᱟ ᱥᱟᱭᱤᱰ ᱫᱚ ᱱᱟᱭᱤᱴ ᱯᱨᱳᱜᱨᱟᱢ ᱠᱚᱫᱚ ᱩᱱᱟᱹᱜ ᱫᱚ ᱵᱟᱝ ᱦᱩᱭ ᱵᱟᱲᱟᱜ ᱜᱮᱭᱟ ᱾ ᱟᱨ ᱱᱚᱜ ᱤᱭᱟᱹ ᱥᱟᱭᱤᱰ ᱡᱟᱹᱥᱛᱤ ᱦᱩᱭᱩᱜ ᱜᱮᱭᱟ ᱵᱚᱨᱫᱷᱚᱢᱟᱱ ᱥᱟᱭᱤᱰ, ᱟᱞᱮ ᱱᱚᱣᱟ ᱥᱟᱭᱤᱰ ᱦᱮᱸ
ᱨᱚᱲ ᱠᱟᱹᱴᱤᱡ ᱟᱥᱛᱮ ᱟᱸᱡᱚᱢᱚᱜ ᱠᱟᱱᱟ ᱾
ᱚ ᱞᱟᱹᱭ ᱫᱟᱞᱤᱧ ᱟᱞᱮ ᱚᱱᱟ ᱥᱟᱭᱤᱰ ᱫᱚ ᱚᱱᱠᱟ ᱫᱚ ᱢᱟᱱᱮ ᱯᱨᱳᱜᱨᱟᱢ ᱠᱚᱫᱚ ᱵᱟᱝ ᱦᱩᱭ ᱵᱟᱲᱟᱜ ᱜᱮᱭᱟ ᱚᱱᱟ ᱢᱟᱱᱮ ᱚᱱᱟ ᱱᱟᱭᱤᱴ ᱯᱨᱳᱜᱨᱟᱢ ᱡᱟᱦᱟᱸ ᱵᱚᱱ ᱢᱮᱛᱟᱜ ᱠᱟᱱᱟ ᱦᱟᱸᱜ ᱚᱱᱠᱟᱱᱟᱜ ᱯᱨᱳᱜᱨᱟᱢ ᱠᱚᱫᱚ ᱵᱟᱝ ᱦᱩᱭ ᱵᱟᱲᱟᱜ ᱜᱮᱭᱟ ᱾ ᱡᱟᱹᱥᱛᱤ ᱫᱚ ᱾
ᱛᱚᱵᱮ ᱟᱛᱳ ᱚᱱᱛᱮ ᱪᱮᱫᱞᱮᱠᱟ ᱡᱟᱦᱟᱸᱱᱟᱜ ᱯᱷᱮᱢᱟᱥ ᱫᱟᱬᱟ ᱡᱟᱭᱜᱟ ᱠᱚ ᱢᱮᱱᱟᱜᱼᱟ ᱠᱤᱪᱷᱩ ᱾
ᱦᱮᱸ ᱫᱟᱬᱟ ᱡᱟᱭᱜᱟ ᱵᱚᱞᱛᱮ ᱦᱮᱸ ᱢᱮᱱᱟᱜ ᱫᱚ ᱢᱮᱱᱟᱜᱼᱟ ᱤᱱᱟ, ᱦᱟᱡᱟᱨ ᱫᱩᱣᱟᱨᱤ ᱠᱚ ᱢᱮᱱᱟᱜᱼᱟ ᱾
ᱚᱸᱻ᱾ ᱟᱪᱷᱟ ᱟᱪᱷᱟ ᱱᱚᱛᱮ ᱦᱚᱸ ᱟᱞᱮ ᱥᱮᱫ ᱦᱚᱸ ᱥᱚᱵ ᱡᱟᱭᱜᱟ ᱡᱟᱦᱟᱸ ᱥᱮᱫ ᱜᱮᱢ ᱪᱟᱞᱟᱜᱼᱟ ᱚᱱᱛᱮ ᱜᱮ ᱫᱟᱲᱟᱱ ᱡᱟᱭᱜᱟ, ᱵᱟᱨᱭᱟ ᱵᱟᱨᱭᱟ ᱰᱮᱢ ᱢᱮᱱᱟᱜ ᱟᱠᱟᱫᱟ ᱯᱮᱭᱟ ᱰᱮᱢ ᱢᱮᱱᱟᱜ ᱟᱠᱟᱫᱟ ᱾ ᱮᱠᱫᱚᱢ ᱚᱱᱟ ᱦᱚᱸ ᱮ ᱢᱟᱱᱮ ᱫᱚᱢᱮ ᱧᱩᱛᱩᱢᱟᱱ ᱰᱮᱢ ᱫᱚ ᱵᱟᱨᱭᱟ᱾ ᱟᱨ ᱢᱤᱫᱴᱮᱱ ᱫᱚ ᱮᱢᱱᱤ ᱰᱮᱢ, ᱟᱨ ᱯᱷᱤᱨ ᱵᱟᱨᱭᱟ ᱞᱟᱹᱴᱩ ᱞᱟᱹᱴᱩ ᱩᱱᱠᱩ ᱩᱱᱠᱤᱱ ᱠᱚᱵᱤ ᱡᱟᱦᱟᱸᱭ ᱠᱚᱵᱤᱛᱟ ᱠᱤᱱ ᱚᱞ ᱵᱟᱲᱟᱣ ᱠᱟᱜ ᱡᱟᱦᱟᱸ᱾ ᱡᱟᱦᱟᱸᱭ ᱜᱤ ᱵᱟᱝᱞᱟ ᱢᱤᱰᱤᱭᱟᱢ ᱨᱮᱠᱚ ᱯᱟᱲᱦᱟᱣ ᱟᱠᱟᱱᱟ ᱥᱮ ᱦᱤᱱᱫᱤ ᱢᱤ-ᱦᱤ ᱮᱸ ᱵᱟᱝᱞᱟ ᱢᱤᱰᱤᱭᱟᱢ ᱨᱮ᱾ ᱩᱱᱠᱩ ᱫᱩᱠᱩ ᱩᱱᱠᱤ ᱱᱟᱜ ᱠᱚᱵᱤ ᱫᱩᱠᱩ ᱡᱟᱹᱥᱛᱤ ᱜᱤᱠᱩ ᱯᱟᱲᱦᱟᱣ ᱟᱠᱟᱫᱟ᱾ ᱛᱚ ᱩᱱᱠᱤᱱᱟᱜ ᱠᱚᱵᱤᱭᱟᱜ ᱚᱲᱟᱜ ᱱᱚᱛᱮ ᱨᱮᱜᱮ ᱢᱮᱱᱟᱜ ᱠᱟᱫᱟ᱾
ᱚ᱾
ᱚ ᱦᱮᱸ ᱛᱚᱵᱮ ᱫᱟᱬᱟᱱ ᱡᱟᱭᱜᱟ ᱛᱚ ᱫᱚᱢᱮ ᱜᱮ ᱢᱮᱱᱟᱜ ᱟᱠᱟᱫᱟ᱾ ᱵᱟᱝ ᱫᱚ ᱚᱱᱠᱟ ᱫᱚ ᱵᱟᱝ, ᱟᱫᱚ ᱢᱤᱜᱴᱮᱱ ᱫᱟᱬᱟ ᱡᱟᱭᱜᱟ ᱢᱮᱱᱟᱜᱼᱟ ᱦᱟᱸ ᱚᱸᱰᱮ ᱫᱚ ᱚᱱᱟ ᱫᱚ ᱰᱮᱢ ᱠᱟᱱᱟ᱾ ᱟᱫᱚ ᱚᱱᱟ ᱰᱮᱢ ᱫᱚ ᱪᱮᱞᱠᱟ ᱱᱤᱛᱦᱚᱸ ᱫᱷᱤᱨᱤ ᱛᱮᱜᱮ ᱛᱚᱞ ᱢᱮᱱᱟᱜᱼᱟ ᱚᱱᱟ ᱰᱮᱢ᱾
ᱚ᱾
ᱵᱟᱝ ᱰᱷᱟᱹᱞᱟᱹᱭ ᱵᱟᱝ ᱪᱤ ᱵᱟᱝᱫᱚ ᱠᱷᱟᱹᱞᱤ ᱫᱷᱤᱨᱤ ᱛᱮ᱾ ᱦᱟᱱᱮ ᱥᱮᱫᱟᱭ ᱨᱮ ᱡᱟᱦᱟᱸ ᱫᱷᱤᱨᱤ ᱛᱮᱠᱚ ᱛᱚᱞ ᱟᱠᱟᱜ ᱛᱟᱦᱮᱱᱟ ᱚᱱᱟ ᱰᱮᱢ᱾ ᱵᱟᱥ ᱤᱱᱟᱹ ᱛᱚᱞ ᱜᱮ ᱟᱫᱚ ᱱᱤᱛᱚᱜ ᱠᱷᱟᱹᱞᱤ ᱚᱱᱟ ᱪᱚᱴᱨᱮ ᱨᱳᱰ ᱠᱚ ᱵᱮᱱᱟᱣ ᱠᱟᱫᱟ ᱠᱚ᱾ ᱵᱟᱨᱭᱟ ᱜᱟᱹᱰᱤ ᱪᱟᱞᱟᱜ ᱦᱤᱡᱩᱜ ᱞᱮᱠᱟ᱾
ᱦᱮᱸ᱾
ᱦᱮᱸ ᱟᱫᱚ ᱚᱱᱟ ᱰᱮᱢ ᱫᱚ ᱱᱤᱛ ᱦᱚᱸᱠᱚ ᱧᱮᱞ ᱞᱟᱹᱜᱤᱫ ᱠᱚ ᱪᱟᱞᱟᱜ ᱛᱮ᱾ ᱠᱟᱨᱚᱱ ᱧᱮᱞ ᱟᱠᱚ ᱥᱮ ᱫᱷᱤᱨᱤ ᱛᱮ ᱵᱮᱱᱟᱣ ᱢᱮᱱᱟᱜᱼᱟ ᱚᱱᱟ ᱩᱱᱟᱹᱜ ᱥᱮᱫᱟᱭ ᱠᱷᱚᱡ ᱟ ᱱᱤ ᱛᱚ ᱱᱟᱥᱤ ᱛᱮᱦᱚᱸ ᱫᱟᱜ ᱵᱟᱝ ᱯᱟᱨᱚᱢᱚᱜ ᱛᱮ ᱡᱟᱸᱦᱟ ᱮᱸ ᱡᱟᱸᱦᱟ ᱛᱤᱱᱟᱹᱜ ᱫᱟᱜ ᱯᱮᱨᱮᱡᱚᱜ ᱯᱮᱨᱮᱡᱚᱜ ᱨᱮᱦᱚᱸ᱾
ᱦᱮᱸ᱾
ᱢᱟᱱᱮ ᱩᱱᱟᱹᱜ ᱚᱱᱠᱟ ᱠᱚ ᱵᱮᱱᱟᱣ ᱠᱟᱫᱟ ᱠᱚ ᱟᱨᱚ ᱞᱟᱦᱟ ᱛᱮ ᱱᱤᱠᱩ ᱥᱮᱫᱟᱭ ᱠᱩᱱ᱾ ᱦᱚᱲ ᱛᱚ ᱫᱚᱢᱮ ᱢᱟᱱᱮ ᱢᱮᱦᱚᱱᱟᱛᱤ ᱦᱚᱲ ᱠᱩ ᱛᱟᱦᱮᱸ ᱠᱟᱱᱟ ᱠᱩ᱾ ᱟᱫᱚ ᱚᱱᱟᱛᱮ ᱠᱩ ᱵᱮᱱᱟᱣ ᱠᱟᱫᱟ ᱠᱚ ᱮᱢᱚᱱ ᱮᱸ ᱱᱤᱛ ᱦᱚᱸ ᱧᱮᱞ ᱞᱟᱹᱜᱤ ᱢᱟᱱᱮ ᱫᱚᱢᱮ ᱟᱹᱰᱤ ᱜᱤ ᱵᱷᱤᱲᱚᱜᱼᱟ ᱚᱸᱰᱮ᱾ ᱟᱹᱰᱤ ᱦᱚᱲ ᱠᱚ ᱧᱮᱞ ᱞᱟᱹᱜᱤᱫ ᱠᱚ ᱪᱟᱞᱟᱜᱼᱟ, ᱦᱮᱸ᱾
ᱟᱪᱷᱟ ᱟᱪᱷᱟ᱾
ᱛᱚ ᱜᱚᱝᱠᱮ ᱚᱠᱛᱚ ᱦᱚᱸ ᱦᱳᱭᱱᱟ᱾
ᱚᱠᱛᱚ ᱢᱟ ᱦᱚᱭ ᱦᱩᱭᱱᱟ᱾
ᱦᱚᱸ ᱦᱩᱭᱱᱟ ᱟᱹᱰᱤ ᱵᱮᱥ ᱵᱩᱡᱷᱟᱹᱣ ᱱᱟ ᱟᱵᱮᱱ ᱥᱟᱛᱮ ᱨᱚᱲ ᱠᱟᱛᱮᱜ ᱢᱚᱸᱡᱽ ᱜᱮ᱾ ᱟᱨᱚ ᱦᱟᱸ ᱟᱨᱚ ᱨᱚᱯᱚᱲ ᱦᱩᱭᱩᱜᱼᱟ ᱦᱟᱸᱜ᱾
ᱦᱮᱸ᱾
ᱦᱳᱭ ᱦᱳᱭ ᱦᱳᱭ ᱢᱟ ᱛᱚᱵᱮ ᱜᱚᱝᱠᱮ᱾
ᱢᱟ ᱛᱚᱵᱮ ᱴᱷᱤᱠ ᱜᱮᱭᱟ ᱡᱚᱦᱟᱨ ᱜᱮ᱾
ᱦᱮᱸ ᱡᱚᱦᱟᱨ ᱜᱚᱝᱠᱮ᱾